ᱦᱮᱸ ᱜᱚᱝᱠᱮ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱᱟ ᱟᱹᱞᱤᱧ ᱴᱷᱮᱱ ᱢᱟᱡᱷᱮ ᱢᱟᱡᱷᱮ ᱴᱟᱣᱟᱨ ᱠᱚ ᱫᱚᱢᱮ ᱯᱨᱚᱞᱚᱝ ᱯᱨᱚᱵᱞᱮᱢ ᱜᱮᱭᱟ᱾
ᱵᱟᱝᱟ ᱱᱚᱣᱟ ᱫᱚ ᱱᱚᱝᱠᱟᱜ ᱠᱟᱱᱟ ᱦᱮᱸ ᱟᱞᱤᱧ ᱡᱟ ᱞᱤᱧ ᱵᱩᱡᱷᱟᱹᱣ ᱮᱫᱟ ᱦᱮᱸ, ᱡᱚᱠᱷᱚᱱ ᱱᱚᱣᱟ ᱱᱚᱨᱢᱮᱞ ᱵᱚᱱ ᱨᱚᱯᱚᱲ ᱠᱟᱱᱟ ᱥᱮ, ᱩᱱᱫᱚ ᱯᱨᱚᱵᱞᱮᱢ ᱵᱟᱝ ᱦᱩᱭᱩᱜ ᱠᱟᱱᱟ, ᱠᱤᱱᱛᱩ ᱡᱚᱠᱷᱚᱱ ᱜᱮ ᱱᱚᱣᱟ ᱱᱚᱣᱟ ᱤᱭᱟᱹᱛᱮ ᱦᱳᱭᱳᱜ ᱠᱟᱱᱟ ᱩᱱᱠᱷᱟᱱᱜ ᱜᱮ ᱫᱚᱢᱮ ᱱᱮᱴᱣᱟᱨᱠ ᱨᱮᱱᱟᱜ ᱯᱨᱚᱵᱽᱞᱮᱢ, ᱡᱚ ᱛᱚ ᱦᱚᱲ ᱜᱮ ᱱᱚᱣᱟ ᱥᱚᱢᱚᱥᱥᱟ ᱠᱤᱱᱛᱩ ᱵᱷᱳᱜᱽ ᱞᱟᱜᱟᱭᱮᱫ ᱠᱚᱣᱟ ᱢᱟᱱᱮ ᱟᱹᱞᱤᱧ ᱱᱤᱛ ᱯᱚᱨᱡᱚᱱᱛᱚ ᱛᱮ ᱡᱟᱦᱟᱸ ᱛᱤᱱᱟᱹᱜ ᱞᱤᱧ ᱠᱚᱞ ᱠᱮᱫᱟ ᱚᱠᱟᱴᱟᱜ ᱡᱮ ᱢᱟᱱᱮ ᱯᱩᱨᱟᱹ ᱠᱞᱤᱭᱟᱨ ᱥᱮ ᱥᱯᱚᱥᱴᱚ ᱡᱮ ᱜᱟᱞᱢᱟᱨᱟᱣ ᱦᱩᱭ ᱞᱮᱱᱟ, ᱵᱟᱝ ᱦᱩᱭ ᱞᱮᱱᱟ ᱚᱠᱚᱭ ᱥᱟᱶ ᱦᱚᱸ, ᱟᱫᱚ ᱱᱚ ᱚᱝᱠᱟᱭ ᱫᱮᱠᱷᱟᱣᱮᱫ ᱜᱮᱭᱟ ᱟᱨ ᱚᱠᱟ ᱠᱚᱢᱟᱛᱚ ᱢᱤᱥ ᱜᱮ ᱪᱟᱞᱟᱜ ᱠᱟᱱᱟ, ᱮᱠᱫᱚᱢ ᱨᱚᱲ ᱵᱟᱝ ᱟᱸᱡᱚᱢᱜ ᱠᱟᱱᱟ ᱩᱱ ᱫᱚ ᱢᱟᱱᱮ ᱩᱱᱫᱚ ᱵᱟᱫᱽᱫᱷᱚ ᱛᱮ ᱠᱟᱴᱟᱜᱮ ᱞᱟᱜᱟᱜ ᱠᱟᱱᱟ ᱩᱱᱫᱚ᱾
ᱦᱮᱸ᱾
ᱟᱫᱚ ᱴᱷᱤᱠᱜᱮᱭᱟ ᱟᱫᱚ ᱟᱞᱟᱝ ᱪᱮᱫ ᱞᱝ ᱜᱚᱞᱯᱷᱚᱭᱮᱫ ᱛᱟᱦᱮᱸᱫ ᱡᱮ ᱥᱚᱦᱨᱟᱭ ᱱᱤᱭᱮ, ᱟᱫᱚ ᱟᱹᱞᱤᱧ ᱞᱤᱧ ᱠᱩᱞᱤᱭᱮᱫ ᱵᱮᱱᱟ ᱡᱮ ᱟᱵᱚ ᱫᱚ ᱱᱚᱜᱼᱚ ᱱᱚᱝᱠᱟ, ᱱᱚᱭ ᱠᱤᱪᱷᱩ ᱠᱤᱪᱷᱩ ᱫᱤᱥᱚᱢ ᱫᱚ ᱟᱵᱚ ᱫᱚ ᱱᱚᱜᱱᱝᱠᱟ ᱥᱚᱦᱚᱨᱟᱭ ᱪᱟᱸᱫᱳ ᱨᱮᱵᱩᱱ ᱥᱚᱦᱚᱨᱟᱭᱚᱜ ᱠᱟᱱᱟ,
ᱦᱮᱸ᱾
ᱠᱤᱪᱷᱩ ᱠᱤᱪᱷᱩ ᱫᱤᱥᱚᱢ ᱫᱚ ᱱᱚᱣᱟ ᱯᱩᱥ ᱪᱟᱸᱫᱳ ᱨᱮᱵᱚᱱ ᱥᱚᱦᱨᱟᱭᱚᱜ ᱠᱟᱱᱟ ᱦᱮᱸ, ᱟᱫᱚ ᱴᱷᱤᱠ ᱫᱚ ᱚᱠᱟᱴᱟᱜ ᱡᱮ ᱴᱷᱤᱠ ᱛᱵᱚᱱᱟ ᱚᱱᱟ ᱫᱚ ᱦᱟᱸᱜ ᱱᱤᱭᱟᱹ ᱢᱩᱦᱩᱨᱛᱚ ᱫᱚ ᱵᱟᱞᱟᱝ ᱞᱟᱹᱭ ᱫᱟᱲᱮᱭᱟᱜ ᱠᱟᱱᱟ, ᱟᱫᱚ ᱟᱞᱤᱧ ᱫᱚ ᱱᱤᱭᱟᱹ ᱵᱟᱲᱟᱭ ᱥᱟᱱᱟᱭᱮᱫ ᱞᱤᱧᱟᱹ ᱟᱵᱮᱱ ᱴᱷᱮᱱ ᱠᱷᱚᱱ ᱡᱮ ᱡᱩᱫᱤ ᱵᱤᱱ ᱞᱟᱹᱭ ᱫᱟᱲᱮᱭᱟᱜ ᱠᱷᱟᱡ ᱟᱵᱚ ᱜᱮ ᱵᱟᱝ ᱪᱮᱫᱟᱜ ᱥᱚᱦᱚᱨᱟᱭ ᱪᱟᱸᱫᱳ ᱨᱮᱵᱚᱱ ᱥᱚᱦᱚᱨᱟᱭᱚᱜᱼᱟ? ᱟᱨ ᱩᱱᱠᱩ ᱜᱮ ᱵᱟᱝ ᱪᱮᱫᱟᱜ ᱯᱩᱥ ᱪᱟᱸᱫᱳ ᱨᱮᱠᱚ ᱥᱚᱨᱦᱟᱭᱚᱜᱼᱟ? ᱱᱚᱜᱼᱚ ᱱᱚᱣᱟ ᱡᱩᱫᱤ ᱟᱵᱮᱱᱟᱜ ᱵᱟᱲᱟᱭ ᱢᱮᱱᱟᱜ ᱠᱷᱟᱱ ᱠᱟᱹᱴᱤᱡ ᱠᱷᱟᱴᱚ ᱢᱟᱪᱷᱟ ᱛᱮᱵᱮᱱ ᱞᱟᱹᱭ ᱞᱮᱠᱷᱟᱱ ᱫᱚ ᱵᱷᱟᱞᱤ ᱠᱚᱜ ᱠᱮᱭᱟ᱾
ᱟᱫᱚ ᱱᱟᱜᱠᱷᱟᱱ ᱱᱚᱣᱟ ᱫᱚ ᱪᱮᱫᱠᱟ ᱠᱟᱱᱟ, ᱟᱵᱚ ᱫᱚ ᱠᱳᱱᱳ ᱠᱟᱜᱚᱡᱽ ᱠᱚᱞᱚᱢ ᱨᱮᱛᱚ ᱚᱞ ᱵᱤᱞ ᱛᱚ ᱵᱟᱹᱱᱩᱜ ᱛᱟᱵᱚᱱᱟ᱾
ᱦᱮᱸ᱾
ᱟᱫᱚ ᱱᱚᱣᱟ ᱫᱚ ᱢᱮᱫᱴᱮᱱ ᱮᱞᱟᱠᱟ ᱫᱷᱚᱨᱮ ᱟᱹᱨᱠᱤ, ᱡᱮᱢᱚᱱ ᱯᱟᱹᱦᱤᱞ ᱦᱟᱯᱲᱟᱢ ᱠᱚ ᱡᱮᱢᱚᱱ ᱠᱚ ᱵᱮᱱᱟᱣ ᱦᱚᱴᱚ ᱞᱮᱫ ᱛᱟᱵᱚᱱᱟ᱾ ᱟᱫᱚ ᱚᱝᱠᱟ ᱚᱱᱟ ᱢᱟᱫᱽᱫᱷᱚᱢ ᱛᱮᱜᱮ ᱦᱮᱡ ᱦᱮᱡ ᱛᱮ ᱛᱚᱞ ᱟᱹᱜᱩ ᱟᱠᱟᱱᱟ ᱟᱨ ᱚᱝᱠᱟ ᱜᱮᱠᱚ ᱠᱚᱨᱟᱣ ᱟᱹᱜᱩ ᱟᱠᱟᱫ ᱛᱟᱵᱚᱱᱟ᱾ ᱟᱫᱚ ᱱᱤ ᱱᱤᱛᱚᱜ ᱫᱚ ᱚᱠᱚᱭ ᱵᱚᱱ ᱵᱚᱦᱚᱜ ᱵᱷᱟᱹᱜᱤ ᱵᱚᱱ ᱢᱚᱱᱮᱭ ᱮᱭᱟ ᱟᱨ ᱚᱠᱚᱭ ᱫᱚ ᱵᱟᱹᱲᱤᱡ ᱵᱚᱱ ᱢᱚᱱᱮᱭᱮᱭᱟ? ᱡᱮ ᱟᱯᱮᱭᱟᱜ ᱜᱮ ᱴᱷᱤᱠᱟ ᱥᱮ ᱟᱞᱮᱭᱟᱜ ᱜᱮ ᱴᱷᱤᱠᱟ, ᱱᱚᱝᱠᱟᱱᱟᱜ ᱦᱚᱛᱚ ᱢᱤᱫᱴᱟᱝ ᱠᱟᱛᱷᱟ ᱦᱤᱡᱩᱜ ᱛᱚ ᱦᱩᱭᱩᱜ ᱠᱟᱱᱟ ᱛᱚ᱾
ᱦᱮᱸ ᱚᱱᱟ ᱫᱚ ᱦᱤᱡᱩᱜ ᱜᱮᱭᱟ ᱟᱨ ᱱᱤᱫᱷᱟᱹᱱ ᱫᱚ ᱦᱟᱸᱜ ᱵᱟᱝ ᱜᱟᱱᱚᱜᱼᱟ, ᱩᱱᱠᱩᱣᱟᱜ ᱦᱚᱸ ᱵᱟᱝ ᱜᱟᱱᱚᱜᱼᱟ ᱟᱨ ᱟᱵᱚᱣᱟᱜ ᱦᱚᱸ ᱵᱟᱝ ᱜᱟᱱᱚᱜᱼᱟ ᱟᱫᱚ ᱟᱹᱞᱤᱧᱟᱜ ᱦᱮᱸ, ᱟᱫᱚ ᱟᱵᱚ ᱢᱟ ᱟᱵᱚᱣᱟᱜ ᱢᱟ ᱵᱟᱝ ᱜᱮᱵᱚᱱ ᱧᱤᱱᱫᱷᱟᱹᱱᱟ᱾
ᱦᱮᱸ ᱟᱨ ᱩᱝᱠᱩᱣᱟᱜ ᱦᱚᱸ ᱟᱠᱚ ᱵᱟᱠᱚ ᱞᱟᱹᱭ ᱛᱟᱠᱚᱣᱟ ᱡᱮ ᱟᱞᱮᱭᱟᱜ ᱵᱟᱝᱞᱮ ᱱᱤᱫᱷᱟ. ᱱᱟ᱾
ᱦᱮᱸ ᱚᱱᱟ ᱫᱚ ᱵᱟᱝ ᱠᱚ ᱞᱟᱹᱭᱟ, ᱟᱫᱚ
ᱠᱩ ᱜᱟᱝᱠᱚ ᱥᱟ ᱛᱚ ᱢᱤᱫᱷᱟᱣ ᱵᱚᱱ ᱨᱚᱯᱚᱲᱟ, ᱟᱠᱚ ᱠᱚ ᱞᱟᱹᱭᱟ ᱵᱟᱝ ᱟᱯᱮᱭᱟᱜ ᱫᱚ ᱵᱷᱩᱞ ᱠᱟᱱᱟ᱾ ᱟᱨ ᱟᱵᱚ ᱡᱩᱫᱤ ᱩᱱᱠᱩ ᱥᱟᱛᱮᱜ ᱢᱮᱱ ᱫᱷᱟᱣ ᱟᱵᱚᱵᱚᱱ ᱞᱟᱹᱭᱟ ᱵᱟᱝ ᱟᱯᱮᱭᱟᱜ ᱫᱚ ᱵᱷᱩᱞ ᱠᱟᱱᱟ, ᱛᱟᱦᱚᱞᱮ ᱟᱫᱚ ᱚᱠᱟᱴᱟᱜ ᱵᱚᱱ ᱥᱚᱴᱷᱤᱠᱟ?
ᱦᱮᱸ, ᱚᱠᱟᱴᱟᱜ ᱵᱚᱱ ᱥᱚᱴᱷᱤᱠᱟ? ᱦᱮᱸ, ᱟᱫᱚ ᱚᱱᱟᱛᱤᱧ ᱞᱟᱹᱭ ᱮᱫᱟ, ᱚᱱᱟ ᱫᱚ ᱦᱚᱭᱼᱛᱚ ᱱᱤᱭᱟᱹ ᱢᱩᱦᱩᱨ ᱛᱮ ᱟᱞᱟᱝ ᱵᱟᱨ ᱦᱚᱲ ᱥᱮ ᱩᱱᱟᱹᱜ ᱛᱮᱫᱚ ᱵᱟᱵᱚᱱ ᱛᱚᱡᱽ ᱵᱤᱡ ᱫᱟᱲᱮᱭᱟᱜᱼᱟ, ᱟᱨ ᱱᱚᱣᱟ ᱫᱚ ᱟᱹᱰᱼᱼ ᱟᱹᱰᱤ ᱢᱟᱨᱟᱝ ᱢᱤᱫᱴᱤᱡ ᱜᱟᱹᱦᱤᱨ ᱠᱟᱛᱷᱟ ᱠᱟᱱ ᱛᱟᱵᱚᱱᱟ ᱥᱮ ᱠᱟᱛᱷᱟ ᱨᱮᱯᱟᱪᱟᱜ ᱨᱮᱯᱮᱡ ᱛᱮᱦᱚᱸ ᱱᱚᱣᱟ ᱫᱚ ᱦᱤᱡᱩᱜᱼᱟ ᱟᱨ ᱱᱚᱣᱟ ᱫᱚ ᱢᱤᱫᱴᱤᱡ ᱥᱚᱢᱯᱩᱨᱱᱚ ᱢᱤᱫᱴᱮᱱ ᱟᱹᱰᱤ ᱢᱟᱨᱟᱝ ᱠᱟᱛᱷᱟ ᱠᱟᱱᱟ᱾ ᱟᱫᱚ ᱤᱧ ᱫᱩᱧ ᱞᱟᱹᱭ ᱦᱚᱪᱚᱭ ᱮᱫᱟ ᱪᱮᱫ ᱡᱮ ᱤᱭᱟᱹ ᱩᱱᱠᱩ ᱫᱚ ᱪᱮᱫᱟᱜ ᱜᱮ ᱵᱟᱝ ᱦᱮᱸ ᱱᱚᱣᱟ ᱯᱩᱥ ᱵᱚᱸᱜᱟ ᱫᱚᱠᱚ ᱥᱚᱦᱨᱟᱭᱚᱜ ᱠᱟᱱᱟ? ᱟᱨ ᱟᱵᱚ ᱜᱮ ᱵᱟᱝ ᱪᱮᱫᱟᱜ ᱯᱩᱥ ᱵᱚᱸᱜᱟ ᱤᱭᱟᱹ ᱱᱚᱣᱟ ᱥᱚᱦᱨᱟᱭ ᱵᱚᱸᱜᱟ ᱵᱚᱱ ᱥᱚᱦᱚᱨᱟᱭᱚᱜ ᱠᱟᱱᱟ? ᱱᱚᱜᱼᱚᱭ ᱱᱚᱣᱟ ᱜᱮ ᱠᱟᱹᱴᱤᱡ ᱢᱟᱱᱮ ᱵᱟᱲᱟᱭ ᱥᱟᱱᱟᱭᱮᱫ ᱞᱤᱧᱟᱹ?
ᱟᱫᱚ ᱮᱱᱟ ᱨᱮ ᱵᱟᱹᱞᱤᱧ ᱞᱟᱹᱭ ᱠᱮᱫᱟ, ᱟᱵᱚᱣᱟᱜ ᱫᱚ ᱯᱟᱹᱦᱤᱞ ᱦᱟᱯᱲᱟᱢ ᱦᱟᱯᱲᱟᱢ ᱠᱚ ᱚᱱᱠᱟᱱᱟᱜ ᱚᱞ ᱵᱤᱞ ᱠᱟᱛᱮ ᱛᱚ, ᱵᱟᱠᱚ ᱫᱚᱦᱚ ᱟᱹᱜᱩ ᱟᱠᱟᱫ ᱛᱟᱵᱚᱱᱟ᱾ ᱟᱵᱚ ᱫᱚ ᱮᱞᱟᱠᱟ ᱫᱷᱚᱨᱮ ᱢᱤᱫᱴᱟᱝ ᱢᱤᱫᱴᱟᱝ ᱡᱮ-ᱡᱟᱦᱟᱨ ᱦᱟᱯᱲᱟᱢ ᱠᱚ ᱟᱹᱨᱤᱪᱟᱹᱞᱤ ᱠᱚ ᱛᱚᱞ ᱟᱠᱟᱫᱼᱟ᱾ ᱟᱵᱚᱣᱟᱜ ᱡᱩᱫᱤ ᱚᱞ-ᱵᱤᱞ ᱛᱟᱦᱮᱸ ᱠᱚᱜ ᱛᱟᱵᱚᱱᱟ᱾ ᱛᱟᱦᱚᱞᱮ ᱵᱚᱱ ᱞᱟᱹᱭ ᱠᱮᱭᱟ ᱡᱮ ᱵᱟᱝ ᱚᱞ-ᱵᱤᱞ ᱠᱚ ᱢᱮᱱᱟᱜ ᱟᱠᱟᱫᱟ᱾ ᱱᱤᱭᱟᱹ ᱫᱤᱱ ᱜᱮ ᱴᱷᱤᱠᱟ ᱚᱱᱟ ᱫᱤᱱ ᱫᱚ ᱵᱟᱝ ᱴᱷᱤᱠᱟ? ᱮᱠᱷᱚᱱᱳ ᱛᱚ ᱟᱵᱚᱣᱟᱜ ᱫᱚ ᱡᱮᱠᱚᱱᱳ ᱠᱟᱜᱚᱡᱽ ᱥᱟᱠᱟᱢ ᱨᱮ ᱦᱚᱸᱛᱚ ᱚᱱᱠᱟ ᱚᱞ ᱛᱚ ᱵᱟᱹᱱᱩᱜ ᱛᱟᱵᱚᱱᱟ᱾
ᱵᱟ ᱚᱱᱠᱟ ᱫᱚ ᱵᱟᱹᱱᱩᱜᱼᱟ ᱟᱫᱚ ᱟᱹᱞᱤᱧ ᱫᱚ ᱟᱹᱞᱤᱧᱟᱜ ᱵᱟᱲᱟᱭ ᱞᱮᱠᱟᱛᱮᱫᱚ ᱱᱚᱝᱠᱟ ᱠᱟᱱ ᱛᱟᱞᱤᱧ ᱦᱮᱸ ᱮᱸ ᱟᱵᱚᱣᱟᱜ ᱱᱚᱣᱟ ᱥᱚᱦᱨᱟᱭ ᱫᱚ
ᱦᱩᱸ᱾
ᱟᱵᱚ ᱫᱚ ᱯᱳᱭᱞᱳ ᱮᱛᱚᱦᱚᱵ ᱨᱮᱫᱚ ᱟᱵᱚ ᱫᱚ ᱱᱚᱣᱟ ᱥᱚᱦᱨᱟᱭ ᱵᱚᱸᱜᱟ ᱜᱮ ᱥᱚᱦᱨᱟᱭ ᱫᱚᱵᱚᱱ ᱢᱟᱱᱟᱣ ᱟᱹᱜᱩ ᱟᱠᱟᱫᱟ᱾
ᱦᱮᱸ ᱦᱮᱸ᱾
ᱯᱳᱭᱞᱳ ᱮᱛᱚᱦᱚᱵ ᱠᱷᱚᱱ ᱜᱮ ᱵᱟᱝ ᱢᱟ ᱦᱮᱸ ᱡᱚᱠᱷᱚᱱ ᱯᱳᱭᱞᱳ ᱵᱚᱱ ᱥᱚᱦᱨᱟᱭ ᱠᱟᱛᱷᱟᱴᱟᱜ ᱦᱮᱡ ᱮᱱ ᱛᱟᱵᱚᱱᱟ᱾ ᱡᱮ ᱪᱮᱫᱟᱜ
ᱟᱫᱚ ᱟᱵᱚᱣᱟᱜ ᱫᱚ ᱟᱜ ᱦᱳᱭ ᱟᱫᱚ ᱟᱵᱚ ᱫᱚ ᱪᱮᱫ ᱠᱟ ᱥᱮᱨᱮᱧ ᱨᱮᱦᱚᱸ ᱨᱚᱲ ᱨᱮᱦᱚᱸ ᱟᱵᱚᱣᱟᱜ ᱫᱚ ᱥᱚᱨᱦᱟᱭ ᱨᱮᱱᱟᱜ ᱠᱟᱛᱷᱟ ᱫᱚ ᱚᱞ ᱛᱚᱞ ᱢᱮᱱᱟᱜ ᱟᱠᱟᱫᱟ᱾
ᱦᱮᱸ᱾ ᱟᱫᱚ ᱱᱚᱜᱼᱚ ᱱᱟ ᱡᱮ ᱥᱚᱨᱦᱟᱭ ᱪᱮᱫᱟᱜ ᱵᱚᱱ ᱥᱚᱨᱦᱟᱭᱮᱱᱟ ᱱᱚᱣᱟ ᱨᱮᱱᱟᱜ ᱛᱮᱛᱮᱫ ᱠᱟᱛᱷᱟ ᱢᱟᱛᱚ ᱢᱮᱱᱟᱜ ᱜᱮᱭᱟ ᱟᱫᱚ ᱩᱱ ᱠᱷᱚᱱ ᱜᱮ ᱵᱟᱲᱟᱭ ᱟᱠᱟᱱᱟ ᱡᱮ ᱥᱚᱨᱦᱟᱭ ᱫᱚ ᱵᱟᱝᱢᱟ ᱟᱵᱚ ᱫᱚ ᱡᱚᱠᱷᱚᱱ ᱠᱷᱚᱱᱜᱮ ᱥᱚᱨᱦᱟᱭ ᱢᱮᱱᱛᱮ ᱢᱤᱫᱴᱤᱡ ᱠᱚ ᱟᱹᱱ ᱟᱹᱨᱤ ᱠᱮᱫ ᱛᱟᱵᱚᱱᱟ ᱟᱹᱨᱤᱪᱟᱹᱞᱤ ᱠᱮᱫ ᱛᱟᱵᱚᱱᱟ ᱠᱚ ᱡᱟᱦᱟᱸ ᱫᱚ ᱛᱚ ᱚᱱᱟ ᱫᱚ ᱵᱟᱝᱢᱟ ᱠᱟ ᱛᱷᱟᱡ ᱱᱚᱣᱟ ᱜᱮ ᱟᱫᱚ ᱡᱮᱦᱮᱛᱩ ᱟᱞᱟᱝ ᱫᱚ ᱟᱵᱚ ᱫᱚ ᱦᱚᱭᱛᱳ ᱱᱚᱣᱟ ᱫᱷᱟᱨᱮ ᱨᱮᱱ ᱠᱟᱱᱟ ᱵᱚᱱ ᱚᱱᱟ ᱛᱮᱦᱚᱸ ᱯᱟᱪᱷᱮᱫ ᱚᱱᱠᱟ ᱞᱟᱹᱭᱟᱹᱜᱚᱜᱼᱟ ᱟᱫᱚ ᱡᱟᱠ ᱡᱮᱦᱮᱛᱩ ᱠᱩᱣᱟᱜ ᱫᱚ ᱩᱱᱟᱹᱜ ᱵᱟᱲᱟᱭ ᱵᱟᱹᱱᱩᱜᱼᱟ ᱟᱨ ᱤᱧᱟᱹᱜ ᱡᱟᱦᱟᱸ ᱵᱟᱲᱟᱭ ᱢᱮ ᱚᱱᱟ ᱤᱧ ᱫᱚ ᱚᱱᱟᱧ ᱞᱟᱹᱭ ᱮᱫᱟ ᱡᱮ ᱤᱧᱟᱹᱜ ᱡᱮ ᱥᱚᱴᱷᱤᱠᱟ ᱱᱚᱣᱟ ᱠᱟᱛᱷᱟ ᱚᱱᱟ ᱫᱚ ᱵᱟᱹᱧ ᱢᱮᱱ ᱮᱫᱟ᱾
ᱦᱳᱭ ᱟᱫᱚ ᱡᱚᱛᱚ ᱴᱩᱠᱩ ᱵᱟᱞᱤᱧ ᱞᱟᱹᱭ ᱠᱮᱫᱮᱜᱼᱟ ᱢᱟᱱᱮ ᱟᱹᱞᱤᱧ ᱡᱚᱛᱚ ᱴᱩᱠᱩ ᱞᱤᱧ ᱵᱟᱲᱟᱭᱟ ᱟᱹᱵᱤᱱ ᱞᱤᱧ ᱟᱹᱪᱟᱹᱲᱟᱜ ᱵᱮᱱᱟ ᱟᱨ ᱟᱹᱵᱤᱱ ᱡᱟᱦᱟᱸ ᱵᱟᱹᱵᱤᱱ ᱵᱟᱲᱟᱭᱟ ᱟᱹᱞᱤᱧ ᱞᱤᱧ ᱮᱢᱟᱫ ᱵᱤᱱᱟ ᱟᱹᱞᱤᱧ ᱡᱟᱦᱟᱸ ᱵᱟᱹᱞᱤᱧ ᱵᱟᱲᱟᱭᱟ ᱚᱱᱟ ᱟᱹᱵᱤᱱ ᱵᱤᱱ ᱟᱹᱪᱟᱹᱲᱟᱜ ᱞᱤᱧᱟᱹ᱾ ᱱᱚᱝᱠᱟ ᱠᱟᱛᱮᱫ ᱜᱮ ᱱᱚᱣᱟ ᱫᱚ ᱥᱮᱬᱟᱜᱼᱟ ᱛᱩᱢᱟᱹᱞᱚᱜᱼᱟ᱾
ᱦᱮᱸ ᱟᱫᱚ ᱱᱚᱝᱠᱟ ᱵᱚᱱ ᱥᱚᱨᱦᱟᱭ ᱦᱤᱡᱩᱜ ᱠᱟᱱᱛᱮ ᱟᱫᱚ ᱟᱵᱚ ᱫᱚ ᱱᱚᱜᱼᱚᱭ ᱡᱮ ᱛᱟᱞᱟᱨᱮ ᱡᱟᱦᱟᱸᱱ ᱱᱚᱜ-ᱚ ᱱᱚᱣᱟ ᱞᱟᱹᱲᱦᱟᱹᱭ ᱟᱵᱚᱣᱟᱜ ᱢᱤᱫ ᱚᱠᱛᱚ ᱦᱩᱭᱞᱮᱱ ᱛᱟᱵᱚᱱᱟ ᱥᱮ᱾ ᱡᱟᱦᱟᱸ ᱫᱚ ᱟᱴᱷᱨᱚᱥᱚ ᱪᱩᱣᱟᱱᱱᱚ ᱯᱚᱧᱪᱟᱱᱱᱚ ᱥᱟᱞᱨᱮ ᱟᱵᱚᱣᱟᱜ ᱥᱤᱫᱩ ᱠᱟᱹᱱᱩ ᱥᱟᱱᱛᱟᱞ ᱞᱟᱹᱲᱦᱟᱹᱭ ᱡᱟᱦᱟᱸ ᱦᱩᱭ ᱞᱮᱱᱟ ᱛᱚ ᱚᱱᱟ ᱛᱚ ᱟᱵᱚ ᱛᱚ ᱡᱩᱱ ᱡᱩᱞᱟᱭ ᱚᱠᱛᱚᱨᱮ ᱦᱩᱭ ᱞᱮᱱ ᱛᱟᱵᱚᱱᱟ ᱥᱮ, ᱱᱚᱝᱠᱟᱱ ᱚᱠᱛᱚᱨ ᱨᱮ ᱢᱤᱫᱴᱮᱱ ᱦᱩᱭ ᱞᱮᱱᱟ᱾ ᱛᱚ ᱚᱱᱟ ᱦᱩᱭ ᱯᱚᱨᱮ ᱡᱚᱠᱷᱚᱱ ᱜᱮ ᱟᱵᱚᱨᱮᱱ ᱡᱟᱦᱟᱸᱭ ᱟᱹᱭᱩᱨ ᱠᱤᱱ ᱟᱹᱭᱩᱨ ᱠᱤᱱ ᱛᱟᱦᱮᱸ ᱠᱟᱱ ᱛᱟᱵᱚᱱᱟ ᱦᱮᱸ ᱛᱚ ᱩᱱᱠᱤᱱᱟᱜ ᱡᱚᱠᱷᱚᱱ ᱡᱤᱣᱤ ᱵᱟᱛᱤ ᱪᱟᱞᱟᱣᱮᱱ ᱛᱟᱠᱤᱱᱟᱹ ᱚᱱᱟ ᱯᱚᱨᱮ ᱛᱚ ᱞᱟᱹᱲᱦᱟᱹᱭ ᱛᱚ ᱵᱚᱱᱫᱚᱭᱮᱱᱟ᱾ ᱛᱚ ᱩᱱ ᱥᱚᱢᱚᱭ ᱨᱮ ᱥᱟᱱᱛᱟᱞ ᱦᱚ ᱯᱚᱱ ᱡᱟᱦᱟᱸ ᱟᱹᱞᱤᱧᱟᱜ ᱚᱞ ᱛᱚᱞ ᱠᱚᱨᱮ ᱠᱷᱚᱱ ᱡᱟᱦᱟᱸᱞᱤᱧ ᱧᱟᱢ ᱠᱟᱜᱼᱟ ᱟᱨ ᱪᱮᱫ᱾ ᱛᱚ ᱟᱹᱰᱤ ᱵᱟᱹᱲᱤᱡ ᱫᱚᱥᱟ ᱨᱮᱠᱚ ᱧᱩᱨᱩ ᱞᱮᱱᱟ᱾ ᱦᱩᱸ ᱚᱱᱟ ᱥᱮ ᱞᱟᱹᱲᱦᱟᱹᱭ ᱠᱷᱟᱹᱛᱤᱨ ᱛᱮ ᱞᱟᱹᱲᱦᱟᱹᱭ ᱠᱷᱟᱹᱛᱤᱨ ᱛᱮ ᱥᱚᱢᱚᱭ ᱨᱮ ᱪᱟᱥ ᱟᱵᱟᱫ ᱦᱚᱸ ᱵᱟᱝ ᱦᱩᱭ ᱠᱟᱱᱟ ᱟᱨ ᱩᱱᱠᱩᱣᱟᱜ ᱜᱚᱵᱚᱞ ᱨᱮ ᱛᱟᱦᱮᱸ ᱠᱟᱛᱮᱫ ᱫᱚᱢᱮ ᱡᱟᱦᱟᱸᱭ ᱠᱚᱠᱚ ᱥᱟᱨᱮᱡ ᱞᱮᱱ ᱛᱟᱵᱚᱱᱟ ᱞᱟᱹᱲᱦᱟᱹᱭ ᱥᱟᱨᱮᱡ ᱞᱮᱱᱟ ᱠᱚ ᱩᱱᱠᱩ ᱫᱚᱢᱮ ᱦᱟᱨᱠᱮᱛ ᱥᱟᱥᱮᱛ ᱨᱮᱠᱚ ᱠᱚ ᱯᱟᱲᱟᱣ ᱮᱱᱟ ᱦᱮᱸ ᱛᱚ ᱩᱱᱠᱩᱣᱟᱜ ᱦᱤᱨᱞᱟᱹ ᱨᱮ ᱩᱱᱠᱩ ᱟᱠᱚ ᱚᱠᱟ ᱞᱮᱠᱟ ᱠᱚ ᱵᱮᱵᱚᱦᱟᱨ ᱠᱮᱫ ᱠᱚᱣᱟ ᱩᱱᱠᱤᱱ ᱪᱟᱞᱟᱣ ᱯᱚᱨᱮ᱾ ᱚᱱᱟ ᱯᱚᱨᱮ ᱛᱟᱦᱞᱮ ᱛᱚ ᱩᱱᱠᱩᱣᱟᱜ ᱥᱚᱢᱯᱩᱨᱱᱚ ᱩᱱᱠᱩᱣᱟᱜ ᱫᱟᱭᱵᱷᱟᱨ ᱨᱮᱠᱚ ᱛᱟᱦᱮᱸᱭᱮᱱᱟ᱾ ᱟᱨ ᱚᱱᱟ ᱯᱚᱨᱮ ᱜᱮ ᱱᱚᱜᱼᱚ ᱱᱚᱣᱟ ᱟ ᱟᱴᱷᱟᱨᱚᱥᱚ ᱪᱩᱣᱟᱱᱱᱚ ᱯᱚᱧᱪᱟᱱᱱᱚ ᱥᱟᱞ ᱯᱚᱨ ᱜᱮ ᱤᱭᱟᱹ ᱦᱩᱭ ᱞᱮᱱᱟ ᱢᱟᱱᱮ ᱱᱚᱜ-ᱚᱱᱟ ᱠᱷᱚᱨᱟ ᱦᱩᱭ ᱞᱮᱱᱟ ᱫᱚᱢᱮ ᱡᱟᱦᱟᱸ ᱫᱚ ᱪᱟᱥ ᱵᱟᱝ ᱦᱩᱭᱩᱜ ᱠᱟᱱ ᱛᱟᱦᱮᱸᱫ, ᱛᱟᱦᱚᱞᱮ ᱨᱮᱸᱜᱮᱡ ᱡᱟᱞᱟ ᱛᱮ ᱢᱟᱱᱮ ᱪᱟᱥ ᱵᱟᱠ ᱠᱚ ᱪᱟᱥ ᱟᱵᱟᱫ ᱫᱟᱲᱮᱭᱟᱫᱟ ᱥᱟᱱᱛᱟᱲ ᱦᱚᱯᱚᱱ ᱟᱠᱚᱣᱟᱜ ᱡᱩᱢᱤ ᱡᱟᱭᱜᱟ ᱟᱠᱚᱣᱟᱜ ᱛᱤ ᱨᱮᱦᱚᱸ ᱵᱟᱝ ᱛᱟᱦᱮᱸ ᱞᱮᱱᱟ। ᱦᱮᱸ ᱦᱟᱱᱠᱩ ᱨᱮᱱ ᱥᱮᱵᱮᱫ ᱠᱚ ᱵᱮᱱᱟᱣ ᱮᱱᱟ ᱤᱝᱨᱮᱡᱽ ᱠᱚᱨᱮᱱ ᱛᱟᱦᱚᱞᱮ ᱛᱚ ᱩᱱᱠᱩ ᱛᱚ ᱥᱚᱢᱚᱭ ᱨᱮᱛᱚ ᱡᱟᱦᱟᱸ ᱫᱚ ᱱᱤᱛᱚᱜ ᱵᱟᱵᱚᱱ ᱟᱨᱡᱟᱣ ᱞᱮᱠᱷᱟᱱ ᱟᱵᱚ ᱥᱚᱨᱦᱟᱭ ᱵᱚᱸᱜᱟ ᱫᱚ ᱪᱤᱠᱟᱹᱛᱮᱵᱩᱱ ᱥᱚᱨᱦᱟᱭᱚᱜᱼᱟ। ᱵᱟᱵᱚᱱ ᱰᱟᱝᱨᱤ ᱢᱮᱨᱚᱢ ᱠᱚ ᱨᱮᱡ ᱦᱟᱛᱟᱣ ᱠᱮᱫ ᱠᱚ ᱛᱟᱵᱚᱱᱟ, ᱦᱮᱸ। ᱰᱟᱝᱨᱤ ᱢᱮᱨᱚᱢ ᱠᱚ ᱨᱮᱡ ᱦᱟᱛᱟᱣ ᱠᱮᱫ ᱠᱚᱛᱟ ᱵᱚᱱ, ᱛᱟᱦᱚᱞᱮ ᱟᱵᱚ ᱫᱚ ᱪᱤᱞᱤ ᱱᱤᱭᱮ ᱵᱚᱱ ᱥᱚᱦᱨᱟᱭᱚᱜᱼᱟ। ᱵᱷᱤᱴᱟᱹ ᱢᱟᱹᱴᱤ ᱠᱚ ᱡᱮᱨᱮᱫ ᱟᱫᱟ ᱦᱮᱸ ᱚᱲᱟᱜ ᱫᱩᱣᱟᱹᱨ ᱠᱚ ᱟᱛᱟᱨ ᱠᱮᱫᱟ। ᱰᱟᱹᱝᱨᱤ ᱢᱮᱨᱚᱢ ᱢᱟᱜ ᱠᱚᱠᱚ ᱢᱟᱜ ᱜᱚᱡ ᱠᱮᱫ ᱠᱚᱣᱟ ᱟᱹᱰᱤ ᱱᱟᱦᱟᱪᱟᱨ ᱟᱹᱰᱤ ᱮ ᱟᱹᱰᱤ ᱫᱩᱠ ᱟᱱᱟᱜ ᱟᱹᱰᱤ ᱦᱟᱦᱟᱲᱟᱜ ᱱᱟᱦᱟᱪᱟᱨ ᱠᱚ ᱠᱚᱨᱟᱣ ᱟᱠᱟᱫᱟ ᱚᱱᱟ ᱯᱚᱨᱮ। ᱛᱚ ᱩᱱ ᱥᱚᱢᱚᱭ ᱨᱮ ᱥᱟᱱᱛᱟᱲ ᱦᱚᱯᱚᱱ ᱢᱟᱱᱮ ᱵᱤᱥᱮᱥ ᱠᱚᱨᱮ ᱮᱫ ᱢᱟᱱᱮ ᱱᱚᱜ-ᱚᱭ ᱡᱷᱟᱲᱠᱷᱚᱸᱰ ᱡᱷᱟᱲᱠᱷᱚᱱᱰ ᱨᱮᱫᱚ ᱵᱤᱥᱮᱥ ᱠᱚᱨᱮ ᱱᱚᱣᱟ ᱨᱮᱱᱟᱜ ᱤᱯᱷᱮᱠᱴ ᱫᱚ ᱛᱟᱦᱮᱸ ᱠᱟᱱᱟ, ᱡᱷᱟᱲᱠᱷᱚᱸᱰ, ᱵᱤᱦᱟᱨ ᱩᱲᱤᱥᱥᱟ, ᱱᱚᱣᱟ ᱨᱮᱫᱚ ᱫᱚᱢᱮ ᱜᱮ। ᱱᱚᱣᱟ ᱨᱮᱱᱟᱜ ᱤᱯᱷᱮᱠᱴ ᱫᱚ ᱟᱵᱚ ᱚᱭᱮᱥᱴ ᱵᱮᱝᱜᱚᱞ ᱠᱚᱨᱮ ᱠᱷᱚᱱ ᱫᱚ ᱵᱟᱹᱲᱛᱤ ᱜᱮ। ᱛᱟᱦᱮᱸ ᱠᱟᱱᱟ। ᱛᱚ ᱚᱱᱟ ᱦᱚᱛᱮᱡ ᱛᱮ ᱩᱱᱠᱩ ᱫᱚ ᱚᱱᱟ ᱚᱠᱛᱚ ᱨᱮ ᱵᱟᱝᱠᱚ ᱥᱚᱨᱦᱟᱭ ᱫᱟᱲᱮᱭᱟᱜ ᱛᱟᱦᱮᱸᱫ। ᱛᱚᱵᱮ ᱠᱩᱲᱟᱹᱣ ᱫᱚᱠᱚ ᱠᱩᱲᱟᱹᱣ ᱡᱷᱩᱲᱟᱹᱣ ᱠᱮᱫᱟ ᱢᱮᱱᱠᱷᱟᱱ ᱥᱚᱨᱦᱟᱭ ᱫᱚ ᱵᱟᱝᱠᱚ ᱫᱟᱲᱮᱭᱟ‌ ᱫᱟ ᱩᱱᱠᱩ ᱫᱚ ᱚᱱᱟᱛᱮ ᱯᱩᱥ ᱵᱚᱸᱜᱟ ᱥᱮᱴᱮᱨᱟᱫ ᱠᱚᱣᱟ, ᱛᱚ ᱩᱱᱠᱩ ᱫᱚ ᱚᱱᱟ ᱞᱮᱠᱟᱛᱮ ᱛᱮ ᱥᱟᱠᱨᱟᱛ ᱦᱚᱸ ᱢᱤᱫᱴᱮᱱ ᱯᱚᱨᱚᱵᱽ ᱠᱟᱱ ᱛᱟᱵᱚᱱᱟ ᱟᱨ ᱥᱟᱠᱨᱟᱛ ᱞᱟᱥᱟᱲᱦᱮᱫ ᱛᱮ ᱛᱮᱜᱮ ᱩᱱᱠᱩ ᱫᱚ ᱮ ᱤᱭᱟᱹ ᱠᱮᱫᱟ ᱠᱚ। ᱦᱮᱸ ᱥᱟᱠᱨᱟᱛᱚᱜ ᱢᱟᱲᱟᱝ ᱨᱮᱜᱮ ᱠᱚ ᱥᱚᱦᱚᱨᱟᱭ ᱱᱟ ᱞᱟᱹᱭ ᱫᱟᱠᱚ ᱡᱮᱦᱮᱛᱩ ᱱᱚᱣᱟ ᱢᱤᱴᱤᱡ ᱯᱚᱨᱚᱵ ᱢᱟᱨᱟᱝ ᱯᱚᱨᱚᱵ ᱥᱮᱴᱮᱨᱮᱱ ᱛᱟᱵᱚᱱᱟ ᱥᱚᱦᱨᱟᱭ ᱵᱚᱸᱜᱟ ᱯᱚᱨᱮ ᱫᱚ ᱛᱟᱦᱚᱞᱮ ᱟᱵᱚ ᱛᱚ ᱥᱚᱨᱦᱟᱭ ᱫᱚ ᱵᱟᱠᱤ ᱛᱟᱦᱮᱸᱭᱮᱱ ᱛᱟᱵᱚᱱ ᱜᱮᱭᱟ।
ᱟ
ᱚᱸ ᱟᱵᱚ ᱫᱚ ᱥᱚᱦᱚᱨᱟᱭ ᱜᱮᱵᱚᱱ ᱞᱟᱦᱟᱭᱟ ᱟᱨ ᱥᱚᱨᱦᱟᱭ ᱞᱟᱥᱟᱲᱦᱮᱫ ᱜᱮ ᱛᱮᱜᱮ ᱱᱚᱣᱟ ᱥᱟᱠᱨᱟᱛ ᱦᱚᱸ ᱩᱱᱠᱩ ᱫᱚ ᱚᱱᱟᱛᱮ ᱢᱤᱫ ᱥᱟᱶ ᱛᱮᱠᱚ ᱠᱚᱨᱟᱣ ᱠᱮᱫᱟ। ᱥᱟᱠᱨᱟᱛ ᱫᱚ ᱛᱟᱭᱚᱢ ᱟᱨ ᱥᱚᱨᱦᱟᱭ ᱫᱚ ᱮ ᱞᱟᱦᱟ, ᱢᱟᱱᱮ ᱢᱤᱫ ᱥᱟᱶ ᱛᱮᱜᱮ ᱢᱤᱫ ᱫᱷᱟᱣ ᱛᱮᱜᱮ ᱠᱚ ᱥᱟᱵᱟ ᱠᱟᱹᱢᱤ ᱫᱚ, ᱱᱚᱣᱟ ᱫᱚ ᱞᱟᱦᱟ ᱪᱟᱞᱟᱜᱼᱟ ᱱᱚᱣᱟ ᱫᱚ ᱛᱟᱭᱚᱢ ᱟᱫᱚ ᱟᱞᱮ ᱤᱧᱟᱹᱜ ᱵᱟᱲᱟᱭ ᱫᱚ ᱦᱟᱸᱜ ᱱᱚᱜᱼᱚ ᱱᱚᱝᱠᱟ ᱟᱫᱚ ᱛᱤᱱᱟᱹᱜ ᱜᱟᱱ ᱥᱟᱹᱨᱤᱭᱟ ᱥᱮ ᱮᱲᱮᱭᱟ ᱚᱱᱟ ᱢᱟᱞᱤᱧ ᱞᱟᱹᱭ ᱠᱮᱫ ᱜᱮᱭᱟ ᱞᱟᱦᱟᱨᱮ ᱚᱱᱟ ᱫᱚ ᱦᱟᱸᱜ ᱵᱟᱝ ᱞᱟᱹᱭᱚᱜᱚᱜ ᱠᱟᱱᱟ ᱟᱫᱚ ᱡᱟᱦᱟ ᱴᱩᱠᱩ ᱦᱟᱯᱲᱟᱢ ᱠᱚᱴᱷᱮᱱ ᱠᱷᱚᱱ ᱟᱸᱡᱚᱢ ᱟᱠᱟᱱᱟ ᱥᱮ ᱮ ᱟᱵᱚᱣᱟᱜ ᱯᱩᱛᱷᱤ ᱯᱚᱛᱚᱵ ᱠᱚᱨᱮ ᱠᱷᱚᱱ ᱡᱟᱜᱮ ᱦᱟᱲᱟᱜ ᱦᱩᱲᱟᱹᱜ ᱧᱟᱢ ᱟᱠᱟᱱᱟ।
ᱚ।
ᱱᱚᱣᱟ ᱠᱚᱨᱮ ᱠᱷᱚᱱᱜᱮ ᱢᱟᱱᱮ ᱟᱹᱞᱤᱧᱟᱜ ᱡᱟ ᱴᱩᱠᱩ ᱵᱟᱲᱟᱭ ᱦᱩᱭ ᱟᱠᱟᱱ ᱱᱚᱣᱟ ᱜᱮᱞᱤᱧ ᱞᱟᱹᱭ ᱠᱮᱫᱟ।
ᱛᱩᱢᱟᱹᱞ ᱠᱟᱛᱮ ᱠᱤᱪᱷᱩ, ᱠᱟᱜᱚᱡᱽ ᱥᱟᱠᱟᱢ ᱨᱮ ᱛᱩᱢᱟᱹᱞ ᱠᱟᱛᱮ ᱱᱚᱝᱠᱟ ᱠᱟᱛᱮ ᱜᱮ ᱛᱚ ᱵᱚᱱ ᱵᱟᱰᱟᱭ ᱧᱟᱢᱟ।
ᱱᱚᱝᱠᱟ ᱠᱟᱛᱮᱫ ᱜᱮᱵᱚᱱ ᱵᱟᱰᱟᱭ ᱧᱟᱢᱟ। ᱠᱤᱪᱷᱩ ᱫᱚ ᱦᱟᱯᱲᱟᱢ ᱠᱚᱣᱟᱜ ᱢᱚᱪᱟ ᱠᱷᱚᱱ ᱦᱚᱸᱵᱚᱱ ᱵᱟᱲᱟᱭ ᱠᱟᱜᱼᱟ, ᱟᱹᱰᱤᱜᱟᱱ ᱟᱵᱚᱣᱟᱜ ᱚᱞ ᱛᱚᱞ ᱵᱟᱹᱱᱩᱜ ᱛᱟᱵᱚᱱᱟ। ᱯᱩᱛᱷᱤᱨᱮ ᱡᱟᱦᱟᱸ ᱫᱚ ᱦᱟᱯᱲᱟᱢ ᱠᱚᱴᱷᱮᱱ ᱢᱮᱱᱟᱜ ᱜᱮᱭᱟ ᱱᱤᱛ ᱦᱚᱸ ᱟᱵᱚ ᱫᱤᱥᱟᱹ ᱫᱟᱨᱟᱢ ᱠᱟᱛᱮᱫ ᱵᱟᱝᱵᱚᱱ ᱚᱞ ᱟᱠᱟᱫᱼᱟ। ᱚᱱᱠᱟᱱᱟᱜ ᱦᱳᱭ ᱛᱳ ᱟᱵᱚᱴᱷᱮᱡ ᱢᱮᱱᱟᱜ ᱜᱮᱭᱟ ᱮᱠᱷᱚᱱᱚ ᱱᱚᱝᱠᱟᱱ ᱩᱠᱩ ᱠᱟᱛᱷᱟ ᱠᱚ।
ᱟᱵᱚᱣᱟᱜ ᱫᱚ ᱵᱟᱠᱚ ᱞᱟᱹᱭ ᱫᱚᱦᱚ ᱟᱠᱟᱫᱟ ᱢᱟᱱᱮ ᱟᱵᱚᱣᱟᱜ ᱫᱚ ᱯᱩᱛᱷᱤ ᱨᱮᱫᱚ ᱚᱞ-ᱵᱤᱞ ᱵᱟᱹᱱᱩᱜ ᱨᱮᱦᱚᱸ ᱠᱤᱱᱛᱩ ᱟᱵᱚᱣᱟᱜ ᱫᱚ ᱨᱚᱲ ᱥᱮ ᱢᱚᱪ ᱪᱟ ᱥᱮ ᱥᱮᱨᱮᱧ ᱢᱟᱱᱮ ᱨᱟᱦᱟ ᱛᱮᱜᱮ ᱚᱱᱟ ᱫᱚ ᱛᱚᱞ ᱢᱮᱱᱟᱜ ᱟᱠᱟᱫ ᱛᱟᱵᱚᱱᱟ
ᱦᱮᱸ ᱦᱮᱸ
ᱟᱫᱚ ᱦᱚᱭ‌ ᱛᱳ ᱡᱚᱛᱚ ᱦᱚᱲ ᱵᱟᱵᱚᱱ ᱪᱮᱫ ᱠᱟᱫᱟ ᱚᱱᱟ ᱫᱚ ᱵᱟᱠᱷᱟᱱ ᱫᱚ ᱠᱤᱪᱷᱩ ᱠᱤᱪᱷᱩ ᱫᱚ ᱟᱹᱰᱤ ᱜᱮ ᱥᱮᱨᱮᱧ ᱨᱟᱦᱟᱛᱮ ᱚᱱᱟ ᱠᱚ ᱡᱚᱛᱚ ᱚᱱᱟ ᱥᱟᱶᱛᱮ ᱜᱟᱞᱟᱝ ᱢᱮᱱᱟᱜ ᱟᱠᱟᱫᱟ
ᱦᱮᱸ ᱢᱮᱱᱟᱜ-ᱟ ᱾ ᱟᱫᱚ ᱱᱤᱛᱚᱜ ᱵᱚᱱ ᱩᱭᱦᱟᱹᱨ ᱫᱟᱨᱟᱢ ᱟᱠᱟᱫ ᱛᱮ ᱟᱵᱚᱣᱟᱜ ᱮᱸ ᱡᱮ ᱵᱟᱝ ᱱᱤᱛᱚᱜ ᱫᱚᱞᱮ ᱚᱞ ᱛᱚᱞᱟ ᱾ ᱛᱟᱦᱞᱮ ᱠᱷᱟᱱ ᱫᱚ ᱡᱩᱜᱽ ᱡᱩᱜᱽ ᱫᱷᱚᱨᱮ ᱟᱞᱮᱭᱟᱜ ᱱᱚᱣᱟ ᱛᱟᱦᱮᱱ ᱛᱟᱞᱮᱭᱟ, ᱥᱟᱵ ᱫᱚᱦᱚ ᱛᱟᱦᱮᱱ ᱛᱟᱞᱮᱭᱟ ᱟᱞᱮ ᱞᱮ ᱯᱟᱲᱦᱟᱣᱟ ᱾ ᱟᱞᱮ ᱨᱮᱱ ᱜᱤᱫᱟᱹᱨ ᱯᱤᱫᱟᱹᱨ, ᱩᱱᱠᱩ ᱨᱮᱱ ᱜᱤᱫᱟᱹᱨ ᱯᱤᱫᱟᱹᱨ ᱛᱟᱨᱯᱚᱨ ᱡᱚᱛᱚ ᱦᱚᱲ ᱞᱮ ᱵᱟᱲᱟᱭ ᱫᱟᱲᱮᱭᱟᱜ-ᱟ ᱟᱞᱮᱭᱟᱜ ᱱᱟᱜᱟᱢ ᱾ ᱯᱨᱚᱛᱛᱮᱠ ᱴᱤ ᱟᱹᱨᱤᱪᱟᱹᱞᱤ ᱟᱵᱚᱣᱟᱜ ᱡᱟᱦᱟᱸ ᱛᱤᱱᱟᱹᱜ ᱢᱮᱱᱟᱜ ᱛᱟᱵᱚᱱᱟ ᱡᱟᱱᱟᱢ ᱠᱷᱚᱱ ᱜᱩᱡᱩᱜ ᱫᱷᱟᱹᱨᱤᱡ ᱨᱮᱱᱟᱜ ᱡᱟᱦᱟᱸ ᱛᱤᱱᱟᱹᱜ ᱟᱹᱨᱤᱪᱟᱹᱞᱤ ᱢᱮᱱᱟᱜ ᱛᱟᱵᱚᱱᱟ ᱱᱚᱣᱟ ᱡᱩᱫᱤ ᱵᱚᱱ ᱚᱞ ᱛᱚᱞ ᱫᱟᱲᱮᱭᱟᱜ-ᱟ ᱥᱟᱱᱟᱢ ᱞᱮᱠᱟᱱᱟᱜ ᱟᱨ ᱱᱤᱛᱳᱜ ᱫᱚ ᱰᱤᱡᱤᱴᱮᱞ ᱡᱩᱜᱽ ᱠᱟᱱᱟ, ᱛᱚ ᱰᱤᱡᱤᱴᱮᱞ ᱨᱮᱦᱚᱸ ᱰᱤᱡᱤᱴᱮᱞ ᱫᱟᱲᱮᱭᱟᱜ ᱠᱷᱟᱱ ᱫᱚ ᱟᱫᱚ ᱵᱟᱝ ᱩᱠᱩᱜ-ᱟ, ᱩᱠᱩ ᱵᱟᱝ ᱛᱟᱦᱮᱱᱟ ᱱᱚᱣᱟ ᱫᱚ ᱾ ᱡᱟᱦᱟᱸᱭᱟᱜ ᱢᱚᱱᱮ ᱛᱟᱭ ᱱᱚᱣᱟᱧ ᱵᱟᱲᱟᱭ ᱥ ᱟᱹᱱᱟᱹᱧᱟ ᱩᱱᱤ ᱫᱚᱭ ᱧᱟᱢ ᱜᱮᱭᱟ ᱡᱟᱦᱟᱸ ᱞᱮᱠᱟ ᱠᱟᱛᱮᱜ ᱟᱨᱮ ᱵᱟᱲᱟᱭ ᱜᱮᱭᱟ ᱾ ᱟᱫᱚ ᱛᱟᱹᱣ ᱨᱮᱦᱚᱸ ᱡᱟᱦᱟᱸ ᱛᱤᱱᱟᱹᱜ ᱜᱟᱱ ᱜᱮ ᱟᱹᱞᱤᱧᱟᱜ ᱢᱚᱱᱮ ᱦᱩᱭᱩᱜ-ᱟ ᱱᱚᱝᱠᱟ ᱦᱮᱸ ᱮᱸ ᱟᱵᱚ ᱥᱮ ᱟᱫᱚ ᱟᱵᱚ ᱫᱚ ᱠᱷᱩᱵ ᱛᱟᱭᱚᱢ ᱧᱚᱜ ᱛᱮᱜᱮ ᱵᱚᱱ ᱫᱤᱥᱟᱹ ᱫᱟᱨᱟᱢ ᱟᱠᱟᱫᱟ ᱡᱮ ᱦᱟᱯᱲᱟᱢ ᱠᱚᱣᱟᱜ ᱞᱟᱹᱭ ᱟᱹᱜᱩ ᱟᱻ ᱨᱚᱲ ᱟᱹᱜᱩ ᱩᱠᱩ ᱠᱟᱛᱷᱟ ᱠᱚ
ᱦᱮᱸ ᱾
ᱮᱸ ᱥᱟᱵ ᱫᱚᱦᱚᱭ ᱦᱩᱭᱩᱜ-ᱟ, ᱚᱞ ᱛᱚᱞ ᱦᱩᱭᱩᱜ-ᱟ ᱱᱚᱣᱟ ᱫᱚ ᱛᱟᱭᱚᱢ ᱛᱮ ᱛᱚ ᱟᱹᱰᱤᱜᱟᱱ ᱦᱳᱭ ᱛᱳ ᱚᱱᱠᱟᱱ ᱟᱵᱚᱣᱟᱜ ᱱᱟᱜᱟᱢ ᱠᱟᱛᱷᱟ ᱠᱚ ᱦᱳᱭ ᱛᱳ ᱢᱮᱱᱟᱜ ᱜᱮᱭᱟ ᱮᱠᱷᱚᱱᱳ ᱩᱠᱩ ᱾ ᱡᱟᱦᱟᱸ ᱫᱚ ᱟᱵᱚ ᱵᱟᱝᱵᱚᱱ ᱩᱰᱩᱠ ᱫᱟᱲᱮᱭᱟᱜ ᱠᱟᱱᱟ ᱾ ᱱᱚᱝᱠᱟᱱ ᱦᱚᱲ ᱦᱳᱭᱛᱳ ᱵᱟᱹᱱᱩᱜ ᱠᱚᱣᱟ ᱱᱟᱦᱟᱜ ᱡᱩᱜᱽ ᱨᱮ ᱢᱟ ᱦᱟᱲᱟᱢ ᱦᱚᱲ ᱢᱟᱛᱚ ᱟᱹᱰᱤ ᱜᱮ ᱠᱚᱢ ᱦᱟᱲᱟᱢ ᱵᱩᱲᱦᱤ ᱦᱚᱲ ᱵᱟᱝ ᱠᱚ ᱧᱮᱞᱚᱜᱚᱜ ᱠᱟᱱᱟ ᱾
ᱟᱪᱪᱷᱟ ᱪᱮᱫ ᱞᱤᱧ ᱞᱟᱹᱭ ᱮᱫᱟ ᱴᱟᱭᱤᱢ ᱫᱚ ᱦᱩᱭ ᱟᱠᱟᱱᱟ, ᱟᱹᱞᱤᱧ ᱵᱚᱨᱚᱚᱱ ᱟᱨ ᱢᱤᱫ ᱫᱷᱟᱣ ᱞᱤᱧ ᱠᱚᱞ ᱟᱵᱤᱱ ᱠᱟᱱᱟ ᱾
ᱟᱪᱪᱷᱟ ᱴᱷᱤᱠ ᱜᱮᱭᱟ, ᱦᱮᱸ ᱛᱚ ᱾
ᱟᱹᱵᱤᱱ ᱞᱟᱭᱤᱱ ᱨᱮ ᱛᱟᱦᱮᱱ ᱵᱤᱱ ᱮᱯᱥ ᱨᱮ ᱦᱤᱡᱩᱜ ᱵᱤᱱ ᱠᱚᱞ ᱟᱵᱤᱱ ᱠᱟᱱᱟᱞᱤᱧ ᱾
ᱦᱮᱸ ᱟᱹᱞᱤᱧ ᱛᱚ ᱦᱟᱸᱜ ᱱᱚᱰᱮ ᱜᱮ ᱢᱮᱱᱟᱜ ᱞᱤᱧᱟᱹ, ᱟᱹᱞᱤᱧ ᱱᱤᱛᱚᱜ ᱠᱷᱚᱡ ᱯᱚᱞ ᱠᱚᱞ ᱵᱤᱱ ᱢᱟ ᱛᱟᱨᱯᱚᱨᱮ ᱴᱟᱭᱤᱢ ᱡᱩᱫᱤ ᱵᱟᱱᱟ ᱦᱚᱲᱟᱜ ᱦᱩᱭᱩᱜ ᱠᱟᱱᱟ ᱮᱠᱮ ᱚᱯᱚᱨᱠᱮ ᱜᱮᱞᱟᱝ ᱠᱚᱞ ᱤᱫᱤᱭᱟ ᱾
ᱟᱪᱪᱷᱟ ᱴᱷᱤᱠ ᱜᱮᱭᱟ ᱟᱹᱵᱤᱱ ᱮᱯᱥ ᱞᱟᱭᱤᱱ ᱨᱮ ᱦᱤᱡᱩᱜ ᱵᱤᱱ ᱥᱮ ᱫᱮᱱ ᱾
ᱦᱮᱸ ᱦᱮᱸ ᱦᱮᱸ ᱢᱟ ᱾